ᱦᱮᱞᱳ ᱢᱟ ᱦᱟᱸ ᱡᱚᱦᱟᱨ ᱡᱚᱦᱟᱨ
ᱦᱳᱭ ᱡᱚᱦᱟᱨ ᱡᱚᱦᱟᱨ ᱪᱮᱫ ᱞᱮᱠᱟ ᱢᱮᱱᱟᱜ ᱵᱤᱱᱟ
ᱢᱟ ᱟᱪᱪᱷᱟ ᱱᱟᱯᱟᱭ ᱜᱤ ᱦᱟᱸ ᱟᱹᱞᱤᱧ ᱫᱚ
ᱦᱳᱭ ᱦᱳᱭ ᱟᱞᱮ ᱠᱚ ᱟᱹᱞᱤᱧ ᱦᱚᱸ ᱱᱟᱯᱟᱭ ᱜᱮ ᱥᱟᱶᱛᱮ ᱢᱟᱱᱮ ᱟᱞᱮ ᱫᱚ ᱢᱟᱱᱮ ᱚᱲᱟᱜᱞᱤᱧ ᱡᱚᱛᱚ ᱡᱚᱛᱚ ᱜᱮ ᱱᱟᱯᱟᱭ ᱵᱟᱲᱟ ᱜᱮ ᱢᱮᱱᱟᱜ ᱞᱮᱭᱟ
ᱟᱪᱪᱷᱟ ᱟᱞᱮ ᱠᱚᱦᱚᱸ ᱱᱟᱯᱟᱭ ᱦᱟᱛᱟᱲ ᱜᱮ ᱦᱟᱸᱜ ᱡᱚᱛᱚ ᱜᱮ
ᱛᱚᱵᱮ ᱪᱮᱫ ᱠᱩ ᱠᱟᱹᱢᱤ ᱦᱩᱭᱩᱜ ᱵᱟᱲᱟᱜ ᱠᱟᱱᱟ ᱱᱤᱛᱚᱜ ᱫᱚ
ᱠᱟᱹᱢᱤ ᱫᱚ ᱢᱟᱱᱮ ᱚᱱᱠᱟ ᱫᱚ ᱪᱮᱫ ᱤᱧ ᱞᱟᱹᱭᱟ ᱢᱟᱱᱮ ᱱᱤᱛ ᱢᱟ ᱟᱹᱲᱤ ᱡᱟᱹᱥᱛᱤ ᱥᱤᱛᱩᱝ ᱵᱩᱡᱷᱟᱹᱜ ᱠᱟᱱᱟ ᱢᱮᱱᱠᱷᱟᱱ ᱚᱱᱠᱟ ᱫᱚ ᱦᱟᱜ ᱠᱟᱹᱢᱤ ᱛᱮᱫᱚ ᱪᱮᱫ ᱦᱚᱸ ᱵᱟᱭ ᱦᱩᱭᱩᱜ ᱠᱟᱱᱟ ᱢᱟᱱᱮ ᱡᱟᱥᱴ ᱱᱤᱛᱚᱜ ᱫᱚ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ ᱚᱱᱠᱟ ᱱᱚᱝᱠᱟ ᱫᱚ ᱵᱟᱭ ᱦᱩᱭᱩᱜ ᱠᱟᱱᱟ ᱠᱟᱹᱢᱤ ᱠᱚᱫᱚ
ᱟᱪᱪᱷᱟ ᱟᱯᱮ ᱱᱟᱠᱷᱟ ᱫᱚ ᱥᱤᱛᱩᱝ ᱮ ᱮᱢ ᱟᱠᱟᱫ ᱦᱟᱝ
ᱦᱳᱭ ᱥᱤᱛᱩᱝ ᱮ ᱮᱢ ᱟᱠᱟᱫᱟᱭ
ᱦᱞᱩᱸ ᱟᱞᱮ ᱫᱚ ᱫᱟᱜ ᱮ ᱟᱨᱚᱢ ᱠᱟᱜᱟᱭ ᱦᱚᱞᱟ ᱜᱟᱱ ᱠᱷᱚᱱ ᱫᱚ ᱥᱤᱛᱩᱝ ᱫᱟᱭ ᱵᱷᱟᱹᱜᱮ ᱞᱮᱠᱟ ᱜᱮ ᱥᱤᱛᱩᱝ ᱟᱼᱟ ᱛᱮᱦᱮᱧ ᱫᱚ ᱫᱟᱜ ᱫᱟᱭ ᱱᱤᱛᱚᱜ ᱫᱚ ᱫᱟᱜ ᱫᱚ ᱵᱟᱭ ᱫᱟᱜ ᱠᱟᱜ ᱟᱭ ᱟᱭᱩᱵ ᱮ ᱫᱟᱜ ᱢᱪᱷᱟ ᱜᱮ ᱟᱭ ᱱᱤᱛ ᱨᱤᱢᱤᱞ ᱠᱟᱜ ᱟᱭ ᱫᱟᱜᱟᱭ
ᱦᱚᱸ ᱦᱚᱸ ᱚᱱᱠᱟ ᱵᱩᱡᱷᱟᱹᱜ ᱠᱟᱱᱟ ᱟᱞᱮ ᱫᱚ ᱦᱩᱭᱱᱟ ᱡᱟᱥᱴ ᱫᱚᱥ ᱵᱟᱨᱚ ᱫᱤᱱ ᱢᱚᱴᱟᱢᱩᱴᱤ ᱰᱷᱮᱨ ᱜᱮ ᱡᱟᱹᱥᱛᱤ ᱦᱩᱭᱩᱜ ᱠᱟᱱᱟ ᱢᱮᱱᱠᱷᱟᱱ ᱩᱱ ᱠᱷᱚᱱᱟᱜ ᱢᱟᱱᱮ ᱚᱱᱠᱟ ᱫᱟᱜ ᱵᱟᱹᱱᱩᱜᱼᱟ
ᱚ ᱟᱪᱪᱷᱟ ᱟᱪᱪᱷᱟ ᱟ ᱟᱞᱮ ᱫᱟᱜ ᱠᱟᱫ ᱵᱷᱟᱜᱮᱞᱮᱠᱟ ᱜᱮᱭ ᱫᱟᱜ ᱠᱮᱫᱟ ᱱᱤᱛᱚᱝ ᱱᱤᱭᱟᱹ ᱥᱮᱨᱢᱟ ᱫᱚ ᱱᱤᱭᱟᱹ ᱠᱚᱭᱮᱠ ᱫᱤᱱ ᱫᱚ ᱵᱷᱟᱜᱮ ᱞᱮᱠᱟᱜᱮᱭ ᱫᱟᱜ ᱟᱠᱟᱫᱟᱭ
ᱦᱚᱞᱟᱭ ᱥᱤᱛᱩᱝ ᱞᱮᱜᱼᱟ ᱟᱹᱰᱤ ᱵᱷᱟᱜᱮ ᱚᱠᱚᱭ ᱤᱱᱟᱹ ᱠᱚᱛᱮ ᱛᱮᱦᱮᱧ ᱫᱚ ᱦᱚᱸ ᱫᱟᱜ ᱮ ᱡᱟᱹᱲᱤᱜᱼᱟ ᱧᱤᱫᱟᱹ ᱠᱷᱚᱱ ᱜᱮ ᱫᱟᱜ ᱦᱮᱡ ᱠᱟᱱᱟ ᱴᱷᱤᱠ ᱜᱮᱭᱟ ᱟᱪᱪᱷᱟ ᱦᱮᱸ ᱢᱮᱱᱮᱫ ᱞᱤᱧ ᱪᱮᱫ ᱠᱚ ᱱᱤᱛᱚᱜ ᱫᱤᱥᱚᱢ ᱠᱚᱨᱮ ᱟᱯᱮ ᱚᱱᱟ ᱫᱤᱥᱚᱢ ᱠᱚᱨᱮ ᱪᱮᱫ ᱠᱚ ᱠᱟᱹᱢᱤ ᱠᱚ ᱪᱟᱞᱟᱜ ᱠᱟᱱᱟ ᱱᱤᱛᱚᱜ ᱫᱚ ᱛᱚᱵᱮ
ᱴᱷᱤᱠ ᱟᱞᱮ ᱫᱤᱥᱚᱢ ᱫᱚ ᱢᱟᱱᱮ ᱪᱮᱫ ᱞᱤᱧ ᱞᱟᱹᱭᱟ ᱱᱚᱜ ᱱᱚᱛᱮ ᱢᱟ ᱦᱟᱸᱜ ᱟᱞᱮ ᱥᱮᱱ ᱢᱟ ᱵᱮᱥᱤ ᱫᱚ ᱪᱟᱥᱤ ᱢᱮᱱᱟᱜ ᱠᱚᱣᱟ
ᱟᱪᱷᱟ
ᱪᱟᱹᱥᱤ ᱢᱟᱱᱮ ᱪᱟᱹᱥᱤ ᱢᱟᱱᱮᱦᱟᱜ ᱦᱩᱲᱩ ᱪᱟᱹᱥᱤ ᱦᱩᱲᱩ ᱠᱚ ᱪᱟᱥ ᱵᱟᱲᱟ ᱦᱩᱭᱩᱜᱼᱟ ᱛᱚ ᱦᱳᱭ ᱦᱳᱭ
ᱦᱚᱜᱼᱚᱭ
ᱱᱤᱛᱚᱜ ᱫᱚ ᱚᱱᱟ ᱠᱚᱜᱮ ᱥᱟᱯᱲᱟᱣ ᱪᱟᱞᱟᱜ ᱠᱟᱱᱟ ᱚᱱᱟ ᱠᱚ ᱥᱟᱯᱲᱟᱣ ᱢᱟᱱᱮ ᱪᱮᱜ ᱞᱮᱠᱟ ᱞᱤᱧ ᱞᱟᱹᱭᱟ ᱡᱟᱠ ᱢᱟᱱᱮ ᱦᱚᱲ ᱛᱚ ᱵᱟᱵᱚᱱ ᱥᱟᱯᱲᱟᱜᱼᱟ ᱡᱟᱠ ᱚᱱᱟ ᱡᱟᱦᱟᱸ ᱨᱮᱵᱚᱱ ᱨᱚᱦᱚᱭᱟ ᱚᱱᱟ ᱠᱚ ᱢᱟᱱᱮ ᱥᱤ ᱦᱩᱭᱩᱜᱼᱟ ᱤᱭᱟᱹᱭ ᱦᱩᱭᱩᱜᱼᱟ ᱚᱱᱟ ᱠᱚ ᱚᱱᱟ ᱠᱚ ᱠᱷᱮᱛ ᱠᱚ ᱦᱳᱭ ᱱᱤᱛᱚᱜ ᱠᱷᱚᱭ ᱥᱤ ᱠᱟᱜ ᱠᱷᱟᱭ ᱚᱱᱟ ᱦᱚᱭ ᱛᱚ ᱠᱤᱪᱷᱩ ᱫᱟᱜ ᱞᱮᱠᱷᱟᱡ ᱚᱱᱟ ᱠᱤᱪᱷᱩ ᱠᱚᱥᱴᱚ ᱩᱱ ᱵᱟᱭ ᱵᱩᱡᱷᱟᱹᱜ ᱟᱭ
ᱟᱪᱪᱷᱟ ᱜᱚᱝᱠᱮ ᱟᱹᱞᱤᱧᱟᱜ ᱫᱟᱜ ᱨᱮᱭᱟᱜ ᱟᱣᱟᱡᱽ ᱟᱸᱡᱚᱢᱚᱜ ᱠᱟᱱᱟ ᱥᱮ ᱪᱮᱫ
ᱵᱟᱝᱟ ᱢᱟᱱᱮ ᱱᱚᱰᱮ ᱥᱩᱨ ᱨᱮ ᱟᱵᱤᱱᱟᱜ ᱟᱵᱤᱱᱟᱜ ᱟᱵᱤᱱ ᱵᱟᱭ ᱟᱸᱡᱚᱢᱚᱜ ᱠᱟᱱᱟ ᱫᱟᱜ ᱱᱟ ᱫᱚ ᱟᱹᱞᱤᱧᱟᱜ ᱥᱟᱹᱲᱤ ᱵᱮᱱ ᱟᱸᱡᱚᱢᱫᱟ ᱱᱚᱰᱮ ᱢᱤᱫᱴᱤᱡ ᱠᱟᱹᱢᱤ ᱪᱟᱞᱟᱜ ᱠᱟᱱᱟ ᱚᱸᱰᱮ ᱢᱮᱥᱤᱱ ᱛᱮ ᱠᱟᱹᱢᱤ ᱪᱟᱞᱟᱜ ᱠᱟᱱᱟ ᱟᱫᱚ ᱾ ᱱᱚᱰᱮ ᱱᱟᱜ ᱟᱞᱤᱧᱟᱜ ᱯᱟᱪᱷᱮ ᱟᱸᱡᱚᱢᱚᱜ ᱠᱟᱱ
ᱚᱝᱠᱟ ᱤᱱᱟᱹᱜ ᱫᱚ ᱵᱟᱝ ᱤᱭᱟᱹᱜ ᱠᱟᱱᱟ ᱾ ᱦᱟᱸ ᱱᱚᱣᱟ ᱥᱩᱢᱚᱭ ᱴᱟᱠ ᱴᱩᱠ ᱟᱸᱡᱚᱢᱚᱜ ᱠᱟᱱᱟ ᱟᱨ ᱟᱹᱞᱤᱧ ᱦᱚᱸ ᱱᱚᱰᱮ ᱢᱟᱱᱮ ᱚᱲᱟᱜ ᱨᱮᱭᱟᱜ ᱱᱚᱣᱟ ᱴᱤᱱ ᱨᱮᱭᱟᱜ ᱫᱟᱜ ᱟᱣᱟᱡᱚᱜ ᱠᱟᱱᱟ ᱛᱷᱚ ᱚᱱᱟ ᱜᱤᱧ ᱜᱩᱱᱟᱹᱱᱚᱜ ᱠᱟᱱᱟ ᱪᱮᱜ ᱞᱮᱠᱟ ᱠᱷᱟᱡᱽ ᱚᱱᱮ
ᱦᱚ ᱵᱟᱝᱼᱟ ᱴᱷᱤᱠ ᱜᱮᱭᱟ ᱟᱵᱤᱱᱟᱜ ᱵᱟᱭ ᱟᱸᱡᱚᱢᱚᱜ ᱠᱟᱱᱟ ᱟᱹᱞᱤᱧᱟᱜ ᱜᱮ ᱟᱹᱞᱤᱧᱟᱜ ᱦᱚᱸ ᱡᱳᱨ ᱧᱚᱜ ᱥᱟᱰᱮ ᱠᱟᱱᱟ ᱥᱟᱺᱜᱤᱧ ᱧᱚᱜ ᱨᱮᱜᱮ ᱢᱮᱱᱟᱜ ᱞᱤᱧᱟ ᱢᱮᱱᱠᱷᱟᱱ ᱥᱟᱰᱮ ᱦᱤᱡᱩᱜ ᱠᱟᱱᱟ ᱾
ᱛᱷᱚᱲᱟ ᱛᱷᱚᱲᱟ ᱠᱷᱟᱴ ᱴᱟ ᱠᱷᱩᱴᱩᱨ ᱥᱟᱰᱮ ᱠᱟᱱᱟ ᱟᱫᱚ ᱚᱱᱟ ᱡᱟᱦᱟᱸ ᱱᱤᱯ ᱴᱷᱤᱠ ᱵᱟᱭ ᱮᱢᱟ ᱥᱮᱜ ᱟᱹᱰᱤ ᱟᱹᱰᱤ ᱨᱟᱸᱜᱟᱣ ᱥᱟᱰᱤ ᱠᱷᱟᱭ ᱢᱟᱱᱮ ᱚᱱᱮ ᱨᱮᱡᱮᱠᱴ..
ᱦᱳᱭ ᱦᱳᱭ ᱱᱚᱣᱟ ᱢᱟᱱᱮ ᱫᱟᱜ ᱫᱚ ᱢᱟᱱᱮ ᱟᱞᱮ ᱟᱞᱮ ᱥᱮᱱᱤᱡ ᱜᱚᱵᱢᱮᱱᱴ
ᱦᱳᱭ
ᱫᱟᱜ ᱱᱟ ᱵᱮᱵᱚᱥᱛᱷᱟ ᱮᱢ ᱠᱟᱫᱟᱭ
ᱟᱪᱪᱷᱟ
ᱟᱹᱛᱩ ᱟᱹᱛᱩ ᱟᱹᱛᱩ ᱟᱵᱤᱱᱟᱜ ᱢᱟᱱᱮ ᱚᱸᱰᱮ ᱪᱩᱞᱦᱳ ᱵᱩᱴᱟᱹ ᱫᱟᱜ ᱡᱚᱨᱚᱜᱼᱟ ᱱᱚᱝᱠᱟ ᱾ ᱟᱵᱤᱱᱟᱜ ᱨᱟᱪᱟᱨᱮ ᱫᱟᱜ ᱡᱚᱨᱚᱜᱼᱟ ᱦᱳᱭ ᱟᱫᱚ ᱚᱱᱟ ᱚᱱᱟ ᱵᱟᱠᱷᱨᱟ ᱜᱮ ᱯᱟᱭᱤᱯ ᱠᱚ ᱛᱚᱯᱟᱭ ᱫᱟ ᱯᱟᱭᱤᱯ ᱾ ᱠᱩᱞᱤ ᱠᱩᱞᱤ ᱟᱹᱛᱩ ᱛᱮ ᱦᱳᱭ ᱟᱞᱮ ᱢᱟ ᱦᱟᱸᱜ ᱵᱟᱡᱟᱨ ᱥᱟᱦᱟᱨ ᱢᱟ ᱵᱟᱝ ᱠᱟᱱᱟ ᱾
ᱦᱮᱸ ᱚᱱᱟ ᱫᱚ ᱟᱞᱮ ᱥᱮᱱ ᱦᱚᱸ ᱢᱮᱱᱟᱜ ᱜᱮᱭᱟ ᱟᱫᱚ ᱚᱱᱟ ᱡᱤᱱᱤᱥ ᱫᱚ ᱟᱞᱮ ᱥᱮᱱ ᱦᱚᱸ ᱢᱮᱱᱟᱜ ᱜᱮᱭᱟ ᱟᱫᱚ ᱚᱠᱟ ᱡᱟᱭᱜᱟ ᱨᱮᱫᱚ ᱪᱟᱹᱞᱩ ᱠᱟᱱᱟ ᱚᱠᱟ ᱡᱟᱭᱜᱟ ᱨᱮᱫᱚ ᱵᱟᱝ ᱪᱟᱹᱞᱩᱜ ᱠᱟᱱᱟ ᱾
ᱦᱳᱭ ᱦᱳᱭ ᱦᱳᱭ ᱚᱱᱮᱜ
ᱦᱮᱸ ᱚᱱᱟ ᱫᱚ ᱤᱭᱟᱹ ᱡᱚᱢ ᱫᱟᱜ ᱥᱮ ᱦᱟᱝ
ᱦᱳᱭ ᱡᱚᱢ ᱫᱟᱜ ᱦᱟᱸᱜ
ᱦᱮᱸ ᱟᱞᱮ ᱦᱚᱸ ᱦᱮᱱᱟᱜᱼᱟ ᱚᱱᱟ ᱫᱚ ᱟᱫᱚ ᱚᱱᱮᱭ ᱪᱟᱭᱜᱮ ᱛᱤᱱᱟᱹᱜ ᱫᱤᱱ ᱪᱚᱭ ᱪᱟᱞᱟᱣ ᱵᱟᱲᱟ ᱠᱟᱛᱮ ᱱᱤᱛᱚᱜ ᱫᱚ ᱢᱟᱱᱮ ᱵᱟᱥ ᱡᱟᱹᱥᱛᱤ ᱠᱟᱭᱛᱮ ᱚᱲᱟᱜ ᱨᱮᱭᱟᱜ ᱜᱮ ᱫᱟᱜ ᱦᱮᱱᱟᱜ ᱟ ᱛᱚ ᱵᱩᱨᱤᱝ ᱠᱚ ᱢᱮᱱᱟᱜᱼᱟ ᱪᱮᱫ ᱢᱮᱱᱟᱜᱼᱟ ᱟᱯᱮ ᱫᱤᱥᱚᱢ ᱪᱮᱫ ᱠᱚ ᱢᱮᱱᱟ ᱰᱷᱚᱠᱚᱡ ᱠᱚ ᱢᱮᱛᱟᱜᱼᱟ ᱟᱞᱮ ᱱᱚᱜᱛᱮ
ᱦᱚᱜ ᱦᱳᱭ ᱦᱳᱭ ᱟᱞᱮᱥᱮᱫ ᱦᱚᱸ ᱰᱟᱠᱚᱡ ᱜᱮ ᱰᱷᱟᱝᱠᱚᱲ ᱠᱚ ᱰᱷᱠᱚᱡ ᱠᱚ ᱴᱤᱭᱩᱵᱮᱞ ᱯᱷᱩᱭᱵᱮᱞ ᱢᱟᱱᱮ ᱳᱭ ᱟᱹᱰᱤ ᱠᱤᱪᱷᱩ ᱧᱩᱛᱩᱢ ᱢᱮᱱᱟᱜᱼᱟ‌
ᱛᱚᱵᱮ ᱦᱳᱲᱳ ᱨᱚᱦᱚᱭ ᱠᱚᱫᱚ ᱟᱹᱣᱨᱤ ᱠᱚ ᱮᱦᱚᱵᱟ
ᱟᱹᱣᱨᱤ ᱦᱟᱸᱜ ᱡᱟᱥᱟᱴ ᱢᱟᱱᱮ ᱱᱤᱛᱚᱛ ᱪᱟᱨᱟ ᱠᱚ ᱜᱤᱰᱤ ᱦᱩᱭᱠᱟᱱᱟ ᱪᱟᱨᱟ ᱠᱚ ᱦᱚ ᱟᱣᱨᱤ ᱞᱟᱹᱴᱩᱜᱼᱟ
ᱟᱞᱮ ᱱᱟᱠᱷᱟ ᱫᱚᱠᱚ ᱮᱦᱚᱵ ᱠᱚᱫᱚ ᱠᱚ ᱮᱦᱚᱵ ᱮᱱᱟ ᱵᱟᱝ ᱠᱚᱫᱚ ᱵᱟᱝ ᱤᱝᱠᱟᱹ ᱜᱤ ᱞᱟᱦᱟ ᱛᱟᱭᱚᱢ ᱜᱮ ᱮᱦᱚᱵ ᱢᱚ ᱾ ᱦᱩᱭᱩᱜᱼᱟ ᱢᱤᱫ ᱫᱷᱟᱣ ᱪᱟᱵᱟ ᱦᱩᱭᱩᱜᱼᱟ ᱦᱮᱸ
ᱟᱯᱮᱥᱮᱫ ᱫᱚ ᱯᱟᱞᱮᱱᱚ ᱫᱟᱜ ᱠᱚᱫᱚ ᱡᱟᱹᱥᱛᱤ ᱧᱚᱜ ᱜᱮᱭᱟ ᱱᱚᱝᱠᱟ ᱛᱮᱠᱷᱚᱡ ᱚᱱᱟᱛᱮ ᱯᱟᱞᱮ ᱱᱚᱛᱮ ᱪᱩᱠᱞᱟᱦᱟ ᱧᱚᱜ ᱠᱟᱱᱟ ᱟᱞᱮ ᱥᱮᱫ ᱫᱚ ᱦᱟᱸᱜ ᱟᱹᱣᱨᱤᱭᱟᱜ ᱟ
ᱵᱚᱪᱷᱚᱨ ᱫᱚ ᱟᱹᱰᱤ ᱵᱟᱹᱲᱛᱤᱜ ᱜᱮ ᱦᱩᱭ ᱟᱠᱟᱱᱟ ᱫᱟᱜ
ᱦᱮᱸ ᱟᱞᱮ ᱥᱮᱫ ᱫᱚ ᱢᱟᱱᱮ ᱞᱟᱦᱟ ᱵᱚᱪᱷᱚᱨ ᱢᱟᱱᱮ ᱟᱹᱰᱤ ᱵᱟᱹᱲᱛᱤ ᱞᱟ ᱞᱟᱦᱟ ᱵᱚ ᱱᱮᱥ ᱱᱤᱭᱟᱹ ᱵᱚᱪᱷᱚᱨ ᱫᱚ ᱵᱟᱝ ᱟ ᱟᱹᱣᱨᱤᱜᱼᱟ ᱦᱟᱜ ᱚᱱᱟᱛᱮ ᱟᱹᱣᱨᱤ ᱠᱟᱹᱢᱤ ᱦᱚᱨᱟ ᱠᱚ ᱟᱹᱣᱨᱤ ᱞᱟᱜᱼᱟ ᱢᱮᱱᱠᱷᱟᱱ ᱦᱳᱭ ᱤᱱᱟᱹ ᱥᱟᱯᱲᱟᱣ ᱪᱟᱞᱟᱜ ᱠᱟᱱᱟ ᱴᱩᱠ ᱴᱟᱠ ᱟᱨ ᱥᱤᱛᱩᱝ ᱨᱮ ᱚᱠᱟ ᱵᱤᱱ ᱪᱮᱫ ᱫᱟᱲᱟᱬᱟᱱᱟ ᱚᱲᱟᱜ ᱠᱚᱨᱮ ᱜᱮ
ᱦᱩᱸ ᱟᱪᱪᱷᱟ ᱟ ᱚᱠᱟ ᱫᱚ ᱱᱤᱭᱟᱹ ᱫᱟᱨᱟ ᱱᱤᱭᱟᱹ ᱥᱮᱡ ᱱᱤᱭᱟᱹ ᱥᱮᱨᱢᱟ ᱨᱮᱭᱟᱜ ᱛᱤᱨᱤᱥ ᱡᱩᱱ ᱫᱚ ᱪᱮᱫᱞᱮᱠᱟ ᱦᱮᱸ ᱪᱮᱫ ᱞᱮᱠᱟ ᱟᱯᱮ ᱱᱟᱠᱷᱟ ᱫᱚ ᱢᱟᱱᱟᱣ ᱵᱟᱛᱟᱣ ᱠᱚ ᱦᱩᱭᱩᱜ ᱠᱟᱱᱟ
ᱱᱚᱣᱟ ᱫᱚ ᱢᱟᱱᱮ ᱠᱷᱩᱵ ᱮᱠᱴᱟ ᱫᱚ ᱵᱟᱝ ᱨᱮᱦᱚᱸ ᱠᱤᱪᱷᱩ
ᱦᱩᱸ
ᱦᱟᱞᱠᱟ ᱫᱷᱟᱨᱮ ᱛᱮᱫᱚ ᱢᱟᱱᱟᱣ ᱵᱟᱛᱟᱣ ᱦᱩᱭᱩᱜ ᱜᱮᱭᱟ᱾
ᱦᱩᱸ
ᱦᱳᱭ ᱟᱹᱰᱤ ᱡᱟᱠ ᱡᱚᱢᱚᱠ ᱨᱟᱹᱥᱠᱟᱹ ᱥᱟᱞᱟᱜ ᱫᱚ ᱵᱟᱝ ᱨᱮᱦᱚᱸ ᱠᱤᱪᱷᱩ ᱫᱚ ᱢᱟᱱᱮ ᱡᱟᱠ ᱩᱱ ᱩᱱᱠᱤᱱ ᱟᱵᱚ ᱫᱤᱥᱚᱢ ᱠᱤᱱ ᱯᱷᱩᱨᱜᱟᱹᱞ ᱞᱮᱫ ᱛᱮ ᱠᱤᱪᱷᱩ ᱚᱱᱟ ᱱᱤᱭᱮᱛᱮ ᱦᱩᱭᱩᱜᱼᱟ ᱚᱱᱟ ᱵᱟᱨᱮᱛᱮ ᱠᱤᱪᱷᱩ ᱦᱩᱭᱩᱜᱼᱟ
ᱚ ᱟᱪᱪᱷᱟ ᱟᱪᱪᱷᱟ ᱟᱪᱷᱟ
ᱢᱚᱴᱟᱢᱩᱴᱤ ᱡᱟᱠ ᱩᱱᱠᱤᱱ ᱢᱟᱱᱮ ᱚᱱᱟ ᱠᱚ ᱫᱤᱭᱟᱛᱮ ᱡᱟᱠ ᱚᱱᱟ ᱮᱱᱮᱡ ᱥᱮᱨᱮᱧ ᱵᱟᱦᱟ ᱢᱟᱞᱟ ᱦᱚᱨᱚᱜ ᱵᱟᱲᱟ ᱠᱟᱛᱮᱫ ᱮᱱᱮᱡ ᱥᱮᱨᱮᱧ ᱠᱚ ᱢᱟᱱᱮ ᱚᱱᱟ ᱚᱱᱟ ᱟᱠᱷᱲᱟ ᱫᱚ ᱤᱱᱠᱟᱹ ᱛᱮᱜ ᱢᱟᱱᱮ ᱠᱤᱪᱷᱩ ᱢᱩᱪᱟᱹᱫ ᱦᱩᱭᱩᱜᱼᱟ ᱡᱟᱠ ᱤᱱᱟᱹ ᱠᱤᱪᱷᱩ ᱜᱷᱟᱹᱲᱤᱡ ᱛᱚ ᱚᱱᱟ ᱯᱨᱳᱜᱨᱟᱢ ᱠᱚ ᱦᱳᱭᱛᱳ ᱚᱱᱠᱟ ᱵᱟᱝ ᱦᱩᱭᱩᱜ ᱨᱮᱦᱚᱸ ᱞᱟᱹᱴᱩ ᱯᱨᱳᱜᱨᱟᱢ ᱫᱚ ᱡᱟᱠ ᱤᱱᱟᱹ ᱤᱱᱟᱹᱜᱮ ᱮᱱᱮᱡ ᱠᱚᱜᱮ ᱦᱩᱭᱩᱜᱼᱟ᱾
ᱟᱪᱪᱷᱟ ᱟᱞᱮ ᱱᱟᱠᱷᱟ ᱨᱮᱭᱟᱜ ᱫᱚ ᱪᱮᱫ ᱞᱮᱠᱟᱧ ᱞᱟᱹᱭ ᱠᱮᱭᱟ᱾ ᱯᱨᱳᱜᱨᱟᱢ ᱜᱮ ᱞᱟᱴᱩ ᱦᱩᱭᱩᱜᱼᱟ ᱟᱞᱮ ᱱᱟᱠᱷᱟ ᱫᱚ ᱮᱱᱮᱡ ᱥᱮᱨᱮᱧ ᱫᱚ ᱚᱱᱠᱟ ᱫᱚ ᱵᱟᱝ ᱦᱩᱭᱩᱜᱼᱟ᱾
ᱚ ᱦᱮᱸ
ᱟᱨ ᱩᱱᱠᱩ ᱤᱭᱟᱹ ᱦᱮᱸ ᱩᱱᱠᱩ ᱤᱭᱟ ᱠᱚ ᱦᱮᱡ ᱫᱟᱲᱮᱭᱟᱜᱼᱟ ᱠᱚ ᱥᱤᱝᱜᱟᱨ ᱠᱚ ᱪᱤᱞᱤ ᱠᱚ ᱛᱟᱦᱮᱸ ᱫᱟᱲᱮᱭᱟᱜᱼᱟ᱾
ᱦᱮᱸ
ᱢᱮᱱᱠᱷᱟᱱ ᱱᱚᱝᱠᱟ ᱡᱮᱱᱟᱨᱮᱞ ᱯᱨᱳᱜᱨᱟᱢ ᱱᱚᱝᱠᱟ ᱮᱱᱛᱮᱫ ᱡᱟᱦᱟᱸᱭ ᱜᱮ ᱮᱱᱮᱡ ᱥᱮᱨᱮᱧᱟᱭ ᱚᱱᱠᱟ ᱫᱚ ᱵᱟᱝ ᱦᱩᱭᱩᱜᱼᱟ᱾
ᱦᱮᱸ ᱦᱮᱸ
ᱚᱱᱟ ᱫᱚ ᱯᱨᱳᱜᱨᱟᱢ ᱛᱟᱞᱟᱨᱮ ᱩᱱᱠᱩ ᱥᱤᱝᱜᱟᱨ ᱫᱚ ᱴᱚᱯᱤᱠ ᱠᱚ ᱮᱢᱟᱣᱟ ᱠᱚᱣᱟ ᱢᱤᱫᱴᱮᱱ ᱵᱟᱨᱭᱟ ᱠᱟ ᱠᱟᱛᱮᱫ ᱥᱮᱨᱮᱧ ᱨᱮᱭᱟᱜ᱾
ᱦᱳᱭ ᱦᱳᱭ
ᱦᱮᱸ ᱚᱱᱟ ᱥᱤᱥᱴᱮᱢ ᱦᱩᱭᱩᱜᱭᱼᱟ ᱮ ᱢᱮᱱᱠᱷᱟᱱ ᱯᱨᱳᱜᱨᱟᱢ ᱢᱚᱸᱡ ᱦᱳᱭᱳᱜᱼᱟ ᱞᱟᱴᱩ ᱯᱨᱳᱜᱨᱟᱢ ᱦᱳᱭᱳᱜ ᱟᱞᱮᱥᱮᱫ ᱫᱚ
ᱦᱮᱸ
ᱜᱟᱫᱮᱞ ᱦᱚᱲ ᱠᱚ ᱡᱟᱣᱨᱣᱟᱜᱼᱟ ᱢᱮᱠᱥᱤᱢᱟᱢ ᱢᱤᱫᱴᱮᱱ ᱯᱨᱳ ᱜᱨᱟᱢ ᱨᱮ ᱫᱚᱥ ᱠᱷᱚᱱ ᱵᱟᱨᱚ ᱦᱟᱡᱟᱨ ᱦᱚᱲ ᱠᱚ ᱛᱟᱦᱮᱱᱟ᱾
ᱵᱟᱯᱨᱮ ᱟᱹᱰᱤ ᱡᱟᱹᱥᱛᱤ ᱫᱚ
ᱦᱮᱸ ᱱᱚᱣᱟ ᱫᱚ ᱠᱟᱹᱴᱤᱡ ᱯᱨᱳᱜᱨᱟᱢ
ᱚ ᱟᱨ ᱨᱚ ᱞᱟᱹᱴᱩ ᱞᱟᱹᱴᱩ ᱦᱩᱭᱩᱜᱼᱟ᱾
ᱯᱚᱧᱪᱟᱥ ᱦᱟᱡᱟᱨ
ᱵᱟᱯ ᱨᱮ
ᱯᱩᱯᱩᱞᱮᱥᱚᱱ ᱯᱚᱸᱧᱪᱟᱥ ᱦᱟᱡᱟᱨ ᱵᱤᱥ ᱦᱟᱡᱟᱨ
ᱦᱮᱸ ᱦᱮᱸ ᱟᱹᱰᱤ ᱞᱟᱹᱴᱩ ᱞᱟᱹᱴᱩ ᱯᱨᱳᱜᱨᱟᱢ ᱛᱚ ᱦᱮᱸ ᱦᱮᱸ
ᱢᱟᱱᱮ ᱢᱮᱠᱥᱤᱢᱟᱢ ᱫᱚᱥ ᱦᱟᱡᱟᱨ ᱵᱟᱨᱚ ᱦᱟᱡᱟᱨ ᱫᱚᱠᱚ ᱛᱟᱦᱮᱱᱟ ᱟᱨᱠᱤ ᱟᱫᱚ ᱱᱤᱭᱟᱹ ᱵᱟᱨ ᱪᱮᱫ ᱞᱮᱠᱟ ᱦᱟᱸᱜ ᱦᱩᱭᱩᱜ ᱠᱟᱱᱟ᱾ᱢᱟᱱᱮ ᱮᱸᱰᱮ ᱴᱷᱟᱹᱭ ᱴᱷᱟᱹᱭ ᱧᱚᱜ ᱵᱟᱨᱭᱟ ᱯᱨᱳᱜᱨᱟᱢ ᱠᱚ ᱯᱚᱛᱟᱣ ᱠᱟᱫᱟ ᱞᱟᱹᱴᱩ ᱯᱨᱳᱜᱨᱟᱢ ᱠᱟᱱ ᱜᱮᱭᱟ ᱟᱫᱚ ᱦᱚᱲ ᱠᱚ ᱚᱠᱟ ᱞᱮᱠᱟ ᱦᱟᱸᱜ ᱛᱷᱚᱲᱟ ᱦᱟᱱᱛᱮ ᱱᱟ
ᱦᱳᱭ ᱦᱟᱱᱛᱮ ᱱᱟᱛᱮ ᱟᱠᱚ ᱢᱟᱱᱮ ᱚᱭ ᱢᱤᱫᱴᱤᱡ ᱠᱷᱮᱱ ᱜᱮ ᱡᱟᱦᱟᱸ ᱢᱟᱱᱮ ᱢᱤᱫᱴᱤᱡ ᱦᱩᱭᱩᱜᱼᱟ ᱯᱨᱳᱜᱨᱟᱢ ᱚᱱᱟᱜᱮ ᱵᱮᱥ ᱛᱚ ᱦᱩᱭᱩᱜᱼᱟ ᱟᱨ ᱵᱟᱨ ᱴᱷᱮᱱ ᱫᱚ ᱩᱱᱟᱹᱜ ᱦᱚᱭ ᱛᱚ ᱵᱷᱟᱹᱜᱤ ᱵᱟᱝ ᱦᱩᱭᱩᱜᱼᱟ᱾
ᱵᱟᱝ ᱵᱟᱨ ᱴᱷᱮᱱ ᱦᱩᱭᱩᱜᱼᱟ ᱞᱟᱹᱴᱩ ᱫᱤᱥᱚᱢ ᱠᱟᱱᱟ ᱛᱚ ᱵᱟᱨᱯᱮ ᱴᱷᱮᱱ ᱦᱩᱭ ᱫᱟᱲᱮᱭᱟᱜᱼᱟ ᱫᱷᱟᱱ ᱡᱳᱲᱟ ᱠᱚᱫᱚ ᱮᱠᱥᱚ ᱮᱠᱥᱚ ᱠᱤᱞᱳᱢᱤᱴᱟᱨ ᱚᱱᱠᱟ ᱰᱤᱥᱴᱮᱱ ᱛᱟᱦᱮᱱ
ᱢᱮᱱᱠᱷᱟᱱ ᱚᱱᱟ ᱟᱵᱤᱱ ᱛᱤᱨᱤᱥ ᱪᱚᱞᱞᱤᱥ ᱵᱷᱤᱛᱤᱨ ᱨᱮ ᱜᱮ ᱡᱩᱫᱤ ᱵᱟᱨᱭᱟ ᱯᱨᱳᱜᱨᱟᱢ ᱦᱩᱭᱩᱜᱼᱟ ᱚᱱᱠᱟ ᱩᱱᱫᱚ ᱵᱮᱥ ᱵᱟᱭ ᱦᱩᱭᱩᱜᱼᱟ᱾
ᱱᱤᱛᱚᱜ ᱟᱹᱰᱤ ᱤᱭᱟᱹ ᱠᱮᱫᱟ ᱠᱚ ᱱᱤᱭᱟᱹ ᱵᱷᱟᱨ ᱜᱮ ᱚᱱᱠᱟ ᱦᱩᱭ ᱟᱠᱟᱱᱟ ᱞᱟᱦᱟ ᱫᱚ ᱟᱹᱞᱤᱧ ᱦᱚᱸ ᱠᱚᱢᱤᱴᱤ ᱨᱮᱞᱤᱤᱧ ᱛᱟᱦᱮᱸ ᱵᱟᱲᱟ ᱞᱮᱱᱟ ᱛᱟᱦᱮᱱ ᱠᱟᱱ ᱛᱟᱦᱮᱱᱟ ᱯᱨᱚᱛᱛᱮᱠ ᱵᱚᱪᱷᱚᱨ ᱜᱮ ᱤᱭᱟᱹ ᱛᱮᱱᱟ ᱱᱤᱭᱟᱹ ᱵᱷᱟᱨ ᱫᱚ ᱚᱠᱟ ᱞᱮᱠᱟ ᱧᱚᱜᱪᱚᱝ ᱦᱩᱭᱱᱟ ᱚᱱᱟ ᱠᱟᱛᱷᱟ ᱠᱚ ᱵᱟᱝ ᱦᱤᱞᱳᱜ ᱫᱚ ᱟᱹᱞᱤᱧ ᱫᱚ ᱵᱟᱹᱞᱤᱧ ᱛᱟᱦᱮᱸ ᱞᱮᱱᱟ ᱟᱫᱚ ᱮᱱᱦᱚᱸᱛᱚ ᱯᱨᱳᱜᱨᱟᱢ ᱫᱚ ᱦᱩᱭᱩᱜᱼᱟ ᱢᱚᱸᱡᱽ ᱦᱮᱸ ᱦᱩᱭᱩᱜᱼᱟ᱾ ᱯᱨᱳᱜᱨᱟᱢ ᱫᱚ ᱢᱚᱸᱡᱽ ᱦᱩᱭᱩᱜᱼᱟ ᱵᱟᱱᱟᱨ ᱴᱷᱮᱱ ᱜᱮ ᱢᱤᱫᱴᱮᱱ ᱫᱚ ᱟᱞᱮ ᱴᱷᱮᱱ ᱜᱮᱴ ᱛᱷᱚᱲᱟ ᱜᱟᱱ ᱯᱷᱟᱨᱟᱠ ᱧᱚᱜ ᱨᱮ ᱟᱫᱚ ᱱᱚᱸᱰᱮ ᱫᱚ ᱢᱟᱱᱮ ᱯᱷᱟᱨᱟᱠ ᱧᱚᱜ ᱨᱮ ᱟᱹᱞᱤᱧ ᱜᱤᱫᱽᱨᱟᱹ ᱞᱤᱧ ᱯᱟᱲᱦᱟᱣ ᱦᱚᱪᱚᱭᱮᱫᱮᱭᱟ ᱚᱸᱰᱮ ᱫᱚ ᱟᱹᱞᱤᱧ ᱦᱚᱸ ᱱᱤᱛᱚᱜ ᱤᱥᱠᱩᱞ ᱥᱮᱫ ᱨᱮᱜᱮ ᱦᱮᱱᱟᱜ ᱞᱤᱧᱟᱹ ᱟᱫᱚ ᱚᱸᱰᱮ ᱜᱮ ᱢᱟᱢᱚ ᱚᱟᱜ ᱢᱟᱢᱟ ᱚᱲᱟᱜ ᱦᱮᱱᱟᱜᱼᱟ ᱦᱚᱸ ᱵᱟᱝᱢᱟ ᱚᱲᱟᱜ ᱨᱮᱜᱮᱞᱤᱧ ᱛᱟᱦᱮᱱᱟ ᱤᱥᱠᱩᱞ ᱟᱹᱣᱨᱤ ᱠᱚ ᱪᱷᱩᱴᱤ ᱫᱷᱟᱹᱵᱤᱡᱟ ᱛᱚ ᱚᱸᱰᱮ ᱫᱚ ᱤᱭᱟᱹ ᱮᱥᱴᱮᱪᱩ ᱠᱚ ᱵᱮᱱᱟᱣᱮᱫᱼᱟ ᱥᱤᱫᱩ ᱠᱟᱹᱦᱩ ᱜᱚᱲᱦᱚᱱ ᱢᱩᱴᱷᱟᱹᱱ
ᱦᱚ ᱮᱥᱴᱮᱪᱩ ᱦᱩᱸ
ᱦᱮᱸ ᱟᱫᱚ ᱚᱱᱟ ᱱᱤᱭᱟᱹ ᱛᱤᱨᱤᱥᱮ ᱡᱩᱱ ᱨᱮᱜᱤ ᱠᱩ ᱚᱯᱮᱱᱟ ᱵᱟᱝ ᱦᱩᱭ ᱠᱟᱱᱟ ᱚᱯᱮᱱ, ᱦᱮᱸ ᱱᱤᱭᱟᱹ ᱜᱟᱯᱟ ᱢᱮᱭᱟᱝ ᱜᱤ
ᱦᱩᱸ ᱦᱩᱸ
ᱚᱱᱟ ᱠᱟᱹᱢᱤ ᱦᱚᱭ ᱪᱟᱞᱟᱜ ᱠᱟᱱᱟ
ᱦᱩᱸ
ᱟᱫᱚ ᱚᱱᱟ ᱤᱭᱟᱹ ᱨᱮ ᱦᱮᱸ ᱡᱮᱦᱤᱛᱚ ᱩᱱᱠᱩ ᱟᱵᱚ ᱞᱟᱹᱜᱤᱫ ᱠᱚ
ᱦᱩᱸ ᱦᱩᱸ ᱦᱩᱸ
ᱚᱱᱟᱛᱮ ᱩᱱᱠᱩᱣᱟᱜ ᱧᱩᱛᱩᱢ ᱫᱚ ᱧᱩᱢ ᱦᱟᱞᱟᱝ ᱤᱫᱤ ᱨᱮ ᱢᱤᱫ ᱫᱷᱟᱣ ᱦᱩᱸ ᱦᱩᱸ ᱟ ᱚᱱᱟ ᱠᱚᱨᱮ ᱥᱴᱮᱪᱩ ᱠᱚ ᱟᱯᱮ ᱱᱟᱠᱷᱟ ᱢᱮᱱᱟᱜ ᱵᱟᱲᱟ ᱜᱮᱭᱟ ᱥᱤᱫᱩ ᱠᱟᱱᱩ ᱵᱤᱨᱥᱟ ᱢᱩᱱᱰᱟ ᱦᱩᱸ ᱟᱞᱮ ᱫᱚ ᱟᱹᱰᱤ ᱩᱛᱟᱹᱨ ᱵᱟᱝ ᱛᱟᱦᱮᱸ ᱞᱮᱱᱟ ᱟᱫᱚ ᱱᱤᱛᱚᱜ ᱫᱚ ᱵᱷᱟᱞᱮ ᱠᱷᱤᱱᱤ ᱵᱮᱱᱟᱜ ᱠᱟᱱᱟ ᱢᱚᱴᱟᱢᱩᱴᱤ ᱵᱮᱱᱟᱣ ᱤᱫᱤ ᱫᱟᱠᱚ ᱡᱮᱞᱮᱠᱟ ᱟᱞᱤᱧᱟ ᱧᱮᱞ ᱞᱮᱠᱟ ᱛᱮᱜᱮ ᱮᱛᱮ ᱱᱤᱭᱟᱹ ᱵᱚᱪᱷᱚᱨ ᱫᱤᱱ ᱠᱟᱞᱚᱢ ᱵᱟᱨ ᱯᱮ ᱵᱚᱪᱚᱨ ᱵᱷᱤᱛ ᱨᱮ ᱜᱮ ᱵᱟᱨ ᱡᱟᱭᱜᱟ ᱨᱮ ᱥᱮ ᱯᱮ ᱡᱟᱭᱜᱟ ᱨᱮ ᱠᱚ ᱵᱮᱱᱟᱣᱮ ᱠᱟᱫᱟ
ᱦᱩᱸ
ᱱᱤᱛᱚᱜ ᱢᱟ ᱟᱞᱮ ᱴᱷᱮᱱ ᱜᱮ ᱢᱤᱫᱴᱮᱱ ᱱᱚᱜᱼᱚᱭ ᱵᱮᱱᱟᱜ ᱠᱟᱱᱟ
ᱢᱳᱚᱴᱟᱢᱩᱴᱤ ᱱᱤᱭᱟᱹ ᱠᱚᱨᱮ ᱫᱚ ᱚᱱᱟ ᱫᱚ ᱠᱷᱩᱵ ᱮᱠᱴᱟ ᱮᱵᱮᱞᱮᱵᱮᱞ ᱫᱚ ᱵᱟᱹᱱᱩᱜ ᱨᱮᱦᱚᱸ ᱡᱟᱠ ᱢᱮᱱᱟᱜᱼᱟ ᱢᱟᱱᱮ ᱠᱤᱪᱷᱩ ᱰᱤᱥᱴᱮᱱᱥ ᱤᱭᱟᱹ ᱠᱚᱨᱮ ᱜᱮ ᱢᱮᱱᱟᱜᱼᱟ
ᱟᱞᱮ ᱥᱮ ᱦᱚᱸ ᱢᱮᱱᱟᱜᱼᱟ
ᱦᱩᱸ
ᱢᱳᱴᱟᱢᱩᱴᱤ ᱤᱱᱟᱹ ᱠᱚ ᱞᱟᱹᱜᱤᱫ ᱫᱚ ᱢᱚᱡᱽ ᱦᱩᱭᱩᱜ ᱠᱟᱱᱟ ᱵᱤᱨᱤᱥᱥᱟ ᱢᱩᱱᱰᱟ ᱯᱨᱳᱜᱨᱟᱢ ᱦᱚᱸ ᱢᱚᱡᱽ ᱢᱚᱡᱽ ᱜᱮ ᱯᱟᱛᱟᱭᱟ ᱱᱚᱛᱮ ᱫᱚ
ᱦᱩᱸ ᱵᱤᱨᱥᱟ ᱢᱩᱱᱰᱟ ᱮᱠᱴᱩ ᱱᱚᱛᱮ ᱠᱚᱢ ᱦᱩᱭᱩᱜᱼᱟ᱾ ᱠᱤᱱᱛᱩ ᱥᱤᱫᱫᱩ ᱠᱟᱹᱱᱦᱩ ᱫᱚ ᱢᱟᱱᱮ ᱚᱱᱟ ᱠᱷᱚᱡᱟᱜ ᱫᱚ ᱠᱤᱪᱷᱩ ᱵᱮᱥ ᱦᱩᱭᱩᱜᱼᱟ᱾
ᱚ ᱟᱞᱮ ᱵᱤᱨᱥᱟᱹ ᱢᱩᱱᱰᱟ ᱦᱩᱭᱩᱜ ᱜᱮᱭᱟ ᱟᱞᱮ ᱥᱮᱫ ᱫᱚ ᱢᱟᱱᱮ ᱠᱷᱟᱲᱭᱟ ᱢᱩᱱᱰᱟ ᱦᱚᱸ ᱢᱮᱱᱟᱜ ᱠᱚᱣᱟ ᱟᱞᱮ ᱱᱟᱠᱷᱟ ᱵᱟᱝ ᱡᱟᱹᱥᱛᱤ
ᱦᱮᱸ ᱦᱮᱸ
ᱚᱱᱟ ᱫᱚ ᱵᱤᱥᱮᱥ ᱠᱟᱭ ᱛᱮ ᱩᱱᱠᱩ ᱠᱚ ᱢᱟᱱᱟᱣᱟ ᱟᱫᱚ ᱟᱵᱚ ᱦᱚᱸ
ᱦᱳᱭ ᱡᱟᱦᱟᱸ ᱨᱮ ᱜᱮ ᱢᱟᱱᱮ ᱡᱟᱦᱟᱸ ᱥᱮᱫ ᱡᱟᱦᱟᱸ ᱫᱤᱥᱚᱢ ᱨᱮ ᱜᱮ ᱩᱱᱠᱩ ᱡᱟᱦᱟᱸ ᱨᱮ ᱜᱮ ᱡᱟᱹᱥᱛᱤ ᱡᱟᱹᱛᱤ ᱠᱚ ᱛᱟᱦᱮᱱᱟ ᱚᱸᱰᱮ ᱜᱮ ᱛᱚ ᱡᱟᱹᱥᱛᱤ ᱦᱩᱭᱩᱜᱼᱟ ᱩᱱᱠᱩ ᱦᱚᱭᱛᱚ ᱦᱚᱭᱛᱳ ᱟᱵᱚ ᱥᱟᱱᱛᱟᱲ ᱛ ᱟᱵᱚ ᱡᱟᱦᱟᱸ ᱨᱮ ᱵᱮᱥ ᱰᱷᱮᱨ ᱵᱚᱱ ᱛᱟᱦᱮᱱᱟ ᱮᱱᱠᱷᱟᱱ ᱚᱸᱰᱮ ᱜᱮ ᱯᱨᱳᱜᱨᱟᱢ ᱦᱩᱭᱩᱜᱼᱟ
ᱦᱳᱭ ᱦᱳᱭ ᱟᱵᱟᱨ ᱵᱤᱨᱥᱟ ᱢᱩᱱᱰᱟ ᱫᱚ ᱢᱟᱱᱮ ᱤᱭᱟᱹ ᱞᱮᱵᱮᱞ ᱛᱮ ᱪᱟᱞᱟᱣᱱᱟ ᱚᱱᱟ ᱤᱭᱟᱹ ᱫᱚ ᱪᱮᱫ ᱪᱮᱛᱟᱱ ᱞᱮᱵᱮᱞ ᱛᱮ ᱥᱮᱴᱮ ᱞᱮᱵᱮᱞ ᱛᱮ ᱥᱮᱴᱮ ᱞᱮᱵᱮᱞ ᱫᱤᱞᱞᱤ ᱨᱮᱦᱚᱸ ᱠᱚ ᱢᱟᱱᱟᱣᱮᱫ ᱠᱟᱱᱟ
ᱦᱮᱸ ᱦᱮᱸ
ᱦᱩᱸ
ᱪᱮᱛᱟᱱ ᱧᱚ ᱞᱮᱵᱮᱞ ᱦᱮᱱᱟᱜᱼᱟ ᱱᱚᱣᱟ ᱫᱚ ᱤᱱᱟᱹᱜ ᱪᱮᱛᱟᱱ ᱥᱤᱫᱩ ᱠᱟᱹᱱᱦᱩ ᱫᱚ ᱵᱟᱝ ᱤᱫᱤ ᱠᱟᱱᱟ ᱟᱵᱚ ᱢᱟᱱᱟᱣ ᱮᱫ ᱟᱵᱚ ᱟᱹᱰᱤ ᱡᱩᱜᱽ ᱡᱩᱜᱽ ᱠᱷᱚᱱ ᱦᱚᱸ ᱢᱟᱱᱟᱣ ᱟᱹᱜᱩᱮᱫ ᱠᱟᱱ ᱜᱮᱭᱟ ᱟᱵᱚ ᱛᱟᱞᱟᱨ ᱨᱮᱜᱮ ᱮᱱᱠᱷᱟᱱ ᱥᱚᱨᱠᱟᱨ ᱞᱮᱵᱮᱞ ᱨᱮ ᱪᱮᱛᱟᱱ ᱞᱮᱵᱮᱞ ᱫᱚ ᱱᱤᱛ ᱫᱷᱟᱹᱵᱤᱡ ᱟᱣᱨᱤ ᱪᱟᱞᱟᱜᱼᱟ ᱟᱫᱚ
ᱦᱳᱭ ᱟᱵᱚ ᱡᱩᱫᱤ ᱠᱤᱱᱛᱩ ᱟᱵᱩᱡᱩᱫᱤ ᱪᱷᱩᱴᱟᱹᱣ ᱨᱮᱵᱚᱱ ᱛᱟᱦᱮᱱᱟ ᱢᱮᱱᱠᱷᱟᱱ ᱢᱤᱫ ᱫᱤᱱ ᱦᱳᱭ ᱛᱳ ᱥᱟᱠᱥᱮᱥ ᱵᱚᱱ ᱧᱟᱢ ᱫᱟᱲᱮᱭᱟᱜᱼᱟ ᱪᱷᱩᱴᱟᱹᱣ ᱨᱮ ᱛᱟᱦᱮᱱ ᱦᱩᱭᱩᱜᱼᱟ
ᱚᱱᱟ ᱢᱤᱫ ᱫᱤᱱ ᱦᱤᱞᱳᱜ ᱚᱱᱟ ᱛᱤᱨᱤᱥᱮ ᱡᱩᱱ
ᱫᱤᱵᱚᱥ ᱛᱮ ᱤᱥᱠᱩᱞ ᱪᱮᱫ ᱚᱱᱟ ᱠᱚ ᱵᱚᱱᱫᱚᱜ ᱚᱱᱠᱟ ᱢᱤᱫ ᱫᱤᱱ ᱦᱤᱞᱳᱜ ᱚᱱᱠᱟᱱᱟᱜ ᱡᱟᱭᱜᱟ ᱦᱩᱭ
ᱦᱮᱸ
ᱥᱮ ᱚᱱᱟ ᱠᱷᱚᱱ ᱟᱵᱚ ᱦᱚᱭᱛᱳ ᱡᱟᱦᱟᱸ ᱛᱤᱥ ᱟᱵᱚ ᱜᱚᱲᱚ ᱥᱚᱯᱚᱦᱚᱫ ᱵᱚᱱ ᱧᱟᱢ ᱫᱟᱲᱮᱭᱟᱜᱼᱟ ᱥᱚᱨᱠᱟᱨ ᱯᱟᱦᱟ ᱜᱚᱵᱷᱢᱮᱱᱴ ᱯᱟᱦᱟᱴᱟ ᱠᱷᱚᱱ ᱦᱚᱸ ᱠᱤᱱᱛᱩ ᱟᱵᱚ ᱚᱱᱟ ᱪᱷᱩᱴᱟᱹᱣ ᱨᱮ ᱛᱟᱦᱮᱱ ᱞᱟᱜᱟᱜᱼᱟ ᱠᱩᱨᱩ ᱢᱩᱴᱩ ᱨᱮ ᱛᱟᱦᱮᱱ ᱞᱟᱜᱟᱜᱼᱟ
ᱦᱮᱸ
ᱦᱮ ᱟᱪᱪᱷᱟ ᱟᱪᱪᱷᱟ ᱟᱪᱷᱟ ᱟᱨ ᱪᱮᱫ ᱠᱚ ᱢᱮᱱᱟᱜᱼᱟ ᱦᱩᱲᱩ ᱢᱟ ᱜᱟᱹᱪᱷᱤ ᱠᱚ ᱯᱮ ᱟᱯᱷᱚᱨ ᱠᱟᱜᱼᱟ
ᱦᱳᱭ
ᱦᱩᱸ ᱟᱞᱮ ᱫᱚ ᱟ ᱟᱞᱮ ᱦᱚᱸ ᱟᱣᱨᱤ ᱞᱮ ᱮᱦᱚᱵᱟ ᱟᱞᱮ ᱫᱚ ᱟᱹᱣᱨᱤ ᱦᱩᱭᱩᱜᱼᱟ, ᱛᱚ ᱟᱞᱮ ᱟᱰᱮ ᱯᱟᱥᱮ ᱠᱚᱨᱮᱱ ᱫᱚ ᱠᱚ ᱮᱛᱚᱦᱚᱵ ᱠᱮᱫᱟ ᱠᱚ ᱟᱨ ᱮᱱᱛᱮ ᱱᱤᱭᱟᱹ ᱦᱩᱲᱩ ᱨᱟᱠᱟᱵ ᱵᱟᱲᱟ ᱠᱟᱛᱮ ᱪᱮᱫ ᱦᱩᱲᱩ ᱨᱚᱦᱚᱭ ᱠᱷᱚᱱ ᱵᱟᱜᱟᱢ ᱢᱚᱡᱽ ᱵᱟᱲᱟ ᱠᱟᱛᱮᱫ ᱫᱚ ᱪᱮᱫ ᱯᱮ ᱟᱯᱷᱚᱨᱟ